ᱦᱮᱞᱳ ᱾
ᱟᱸᱡᱚᱢᱮᱜ ᱟᱵᱤᱱ?
ᱦᱮᱸ ᱟᱸᱡᱚᱢ ᱫᱟᱞᱤᱧ ᱾
ᱛᱟᱯᱚᱨᱮ ᱱᱟᱯᱟᱭ ᱵᱟᱲᱟ ᱜᱮ ᱢᱮᱱᱟᱜ ᱵᱤᱱᱟ ᱥᱮ?
ᱦᱮᱸ ᱱᱟᱯᱟᱭ ᱜᱮ ᱢᱮᱱᱟᱜ ᱞᱤᱧᱟ ᱾ ᱮᱸ ᱟᱵᱮᱱ ᱦᱚᱸ ᱱᱟᱯᱟᱭ ᱵᱟᱲᱟ ᱜᱮ ᱢᱮᱱᱟᱜ ᱵᱮᱱᱟ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱱᱤᱭᱟ ᱜᱷᱟᱹᱲᱤ ᱫᱚ ᱾
ᱚᱻ
ᱰᱤᱥᱴᱨᱤᱠ ᱵᱤᱱ ᱯᱟᱲᱟᱜ ᱠᱟᱱᱟ ᱟᱹᱵᱤᱱ ᱫᱚ?
ᱦᱮᱸ
ᱦᱮᱸ ᱱᱟᱥᱛᱟ ᱵᱟᱲᱟ ᱦᱩᱭ ᱮᱱᱟ, ᱱᱚᱸᱜᱼᱚᱭ ᱠᱷᱟᱹᱡᱟᱹᱲᱤ ᱠᱚ ᱡᱚᱢ ᱦᱩᱭ ᱠᱟᱱᱟ ᱾ ᱠᱷᱟᱹᱡᱟᱹᱲᱤ ᱠᱚ ᱡᱚᱢ ᱠᱟᱛᱮᱫ ᱫᱟᱨᱮ ᱵᱩᱴᱟᱹ ᱥᱮᱫ ᱨᱮ ᱫᱩᱲᱩᱵ ᱦᱩᱭ ᱠᱟᱱᱟ ᱾
ᱚ
ᱟᱹᱵᱤᱱ ᱫᱚᱵᱤᱱ ᱱᱟᱥᱛᱟ ᱵᱟᱲᱟ ᱠᱮᱜᱼᱟ ᱥᱮ?
ᱦᱮᱸ ᱱᱟᱥᱛᱟ ᱵᱟᱲᱟ ᱠᱚᱫᱚ ᱦᱩᱭᱮᱱ ᱛᱟᱹᱞᱤᱧ ᱜᱮᱭᱟ ᱟᱹᱞᱤᱧᱟᱜ ᱦᱚᱸ ᱾
ᱟᱹᱵᱤᱱᱟᱜ ᱰᱤᱥᱴᱤᱠ ᱠᱟᱹᱴᱤᱡ ᱞᱤᱧ ᱵᱟᱰᱟᱭ ᱠᱮᱭᱟ?
ᱟᱞᱤᱧᱟᱜ ᱰᱤᱥᱴᱤᱠ ᱫᱚ ᱵᱟᱸᱠᱩᱲᱟ ᱰᱤᱥᱴᱤᱠ ᱠᱟᱱᱟ ᱾
ᱵᱟᱸᱠᱩᱲᱟ ᱰᱤᱥᱴᱨᱤᱠ ᱾
ᱦᱮᱸ ᱟᱵᱮᱱᱟᱜ ᱰᱤᱥᱴᱤᱠ ᱫᱚ?
ᱱᱚᱣᱟ ᱯᱚᱥᱪᱤᱢ ᱢᱮᱫᱽᱱᱤᱯᱩᱨ ᱾
ᱚ
ᱛᱟᱯᱚᱨᱮ, ᱪᱮᱫ ᱠᱚᱵᱤᱱ ᱠᱟᱹᱢᱤ ᱵᱟᱲᱟᱭᱮᱫᱼᱟ ᱥᱮ ᱚᱲᱟᱜ ᱨᱮᱜᱮ ᱢᱮᱱᱟᱜ ᱟᱠᱟᱫ ᱵᱤᱱᱟ?
ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟᱹ ᱥᱮᱨᱚᱠᱚᱢ ᱠᱟᱹᱢᱤ ᱠᱟᱡᱽ ᱫᱚ ᱵᱟᱝ ᱦᱩᱭ ᱟᱠᱟᱱᱟ ᱾ ᱫᱟᱠᱟᱭ ᱤᱥᱤᱱ ᱱᱟ ᱫᱟᱠᱟ ᱠᱚ ᱡᱚᱢ ᱵᱟᱲᱟ ᱠᱟᱛᱮᱫ ᱢᱟᱴᱷ ᱥᱮᱫ ᱞᱮ ᱪᱟᱞᱟᱜ ᱞᱟᱹᱜᱤᱫ ᱾ ᱱᱟᱥᱮ ᱫᱚ
ᱢᱟᱴᱷ ᱨᱮᱫᱚ ᱪᱮᱫ ᱠᱟᱹᱢᱤ ᱮᱠᱷᱱᱳ ᱢᱮᱱᱟᱜ ᱜᱮᱭᱟ ᱟᱹᱵᱤᱱ ᱥᱮᱫ ᱫᱚ ᱵᱟᱹᱠᱤ?
ᱢᱮᱱᱟᱜ ᱜᱮᱭᱟ ᱟᱞᱮ ᱱᱚᱛᱮ ᱢᱟ, ᱠᱷᱚᱥᱞᱟ ᱠᱚᱞᱮ ᱪᱟᱥ ᱟᱠᱟᱫ ᱜᱮᱭᱟ ᱾
ᱟᱪᱪᱷᱟ ᱾
ᱛᱚ ᱚᱱᱟ ᱠᱚᱜᱮ ᱵᱟᱜᱟᱣ ᱵᱟᱲᱟ ᱦᱩᱭᱩᱜ-ᱟ ᱾
ᱚ ᱟᱹᱵᱤᱱ ᱫᱚ ᱛᱟᱞᱦᱮ ᱱᱚᱣᱟ ᱞᱟᱭᱤᱱ ᱨᱮ ᱛᱤᱱ ᱫᱤᱱᱟᱹᱜ ᱛᱤᱱᱫᱤᱱ
ᱮᱸ ᱢᱤᱫ ᱢᱤᱫ ᱥᱚᱯᱛᱟ ᱜᱟᱱ ᱦᱩᱭ ᱠᱟᱱᱟ ᱾
ᱢᱤᱫ ᱥᱚᱯᱛᱟ ᱜᱟᱱ ᱵᱤᱱ ᱦᱩᱭᱮᱱᱟ ᱾
ᱦᱮᱸ ᱠᱟᱹᱢᱤ ᱨᱮ ᱢᱟᱱᱮ ᱨᱮᱡᱤᱥᱴᱮᱥᱟᱱ ᱦᱩᱭ ᱠᱟᱱᱟ ᱢᱤᱫ ᱥᱚᱯᱛᱟ ᱜᱟᱱ ᱞᱟᱦᱟᱜᱮ, ᱠᱟᱹᱢᱤ ᱫᱚ ᱵᱟᱹᱞᱤᱧ ᱮᱛᱚᱦᱚᱵ ᱫᱟᱲᱮ ᱠᱟᱣᱫᱟ ᱾ ᱠᱤᱪᱷᱩ ᱚᱲᱟᱜ ᱨᱮᱱᱟᱜ, ᱠᱟᱹᱢᱤ ᱠᱚ ᱛᱟᱦᱮᱸᱜ ᱠᱟᱱ ᱜᱮᱭᱟ ᱾
ᱦᱩᱸ ᱦᱩᱸ ᱦᱩᱸ ᱾
ᱚᱱᱟ ᱫᱚ ᱛᱤᱱᱟᱹᱜ ᱛᱮ?
ᱢᱟᱨᱪᱷᱟ ᱤᱫᱤ ᱠᱟᱛᱮ ᱟᱵᱤᱱᱟᱜ ᱚᱲᱟᱜ ᱨᱮᱱᱟᱜ ᱠᱟᱹᱢᱤ ᱵᱟᱜᱤ ᱠᱟᱛᱮᱫ ᱫᱚ ᱮᱴᱟᱜ ᱠᱟᱹᱢᱤ ᱨᱮ ᱵᱟᱹᱤᱱ ᱡᱚᱯᱲᱟᱣ ᱫᱟᱲᱮᱭᱟᱜ-ᱟ, ᱚᱲᱟᱜ ᱨᱮᱱᱟᱜ ᱠᱟᱹᱢᱤ ᱥᱟᱹᱛ ᱥᱟᱯᱼᱼ ᱞᱟᱦᱟ ᱠᱟᱛᱮᱫ ᱛᱟᱯᱚᱨᱮ ᱮᱴᱟᱜ ᱠᱟᱹᱢᱤ ᱨᱮ ᱡᱟᱜᱼᱵᱤᱱ ᱡᱚᱯᱲᱟᱜ-ᱟ ᱾
ᱦᱮᱸ ᱟᱨ ᱟᱵᱤᱱ ᱫᱚ ᱛᱤᱥ ᱠᱷᱚᱱᱟᱜ, ᱠᱟᱹᱢᱤ ᱵᱤᱱ ᱮᱛᱚᱦᱚᱵ ᱠᱟᱫᱟ ᱱᱚᱣᱟ ᱨᱮ?
ᱟᱹᱞᱤᱧ ᱦᱩᱭᱱᱟᱞᱤᱧ ᱢᱤᱫ ᱪᱟᱸᱫᱳ ᱜᱟᱱ ᱤᱧ ᱦᱩᱭᱱᱟ ᱾
ᱚ
ᱛᱟᱯᱚᱨᱮ ᱱᱚᱣᱟ ᱨᱮ ᱠᱟᱹᱢᱤ ᱠᱟᱛᱮ ᱪᱮᱫᱠᱟ ᱵᱤᱱ ᱟᱹᱭᱠᱟᱹᱣᱮᱜ-ᱟ ᱢᱚᱡᱽ ᱜᱮᱵᱤᱱ ᱟᱹᱭᱠᱟᱹᱣᱮᱜ-ᱟ ᱥᱮ?
ᱦᱮᱸ ᱠᱟᱹᱢᱤ ᱠᱟᱛᱮ ᱢᱚᱡ ᱜᱮ ᱵᱩᱡᱷᱟᱹᱜ ᱟᱹᱭᱠᱟᱹᱜ ᱠᱟᱱ ᱜᱮᱭᱟ᱾
ᱱᱟᱯᱟᱭ ᱛᱟᱞᱦᱮ ᱟᱵᱤᱱ ᱥᱮᱜ ᱫᱚ ᱮᱨᱚᱜ ᱠᱚᱫᱚ ᱦᱩᱭᱱᱟ ᱥᱮ?
ᱦᱮᱸ?
ᱟᱹᱵᱤᱱ ᱥᱮᱜ ᱮᱨᱚᱜ ᱠᱚ ᱦᱩᱭᱱᱟ ᱢᱟᱱᱮ ᱛᱚᱞᱟ ᱠᱚᱯᱮ ᱜᱤᱲᱤ ᱵᱟᱲᱟ ᱠᱮᱜ-ᱟ ᱥᱮ?
ᱚ ᱛᱚᱞᱟ ᱠᱚ ᱦᱮᱸ ᱜᱤᱲᱤ ᱵᱟᱲᱟ ᱠᱮᱜ ᱜᱮᱭᱟᱞᱮ ᱚᱱᱮ ᱨᱩᱦᱱᱤ ᱡᱚᱠᱷᱚᱱ ᱥᱩ ᱦᱩᱭᱱᱟ, ᱚᱱᱟ ᱨᱩᱦᱱᱦᱤ ᱥᱮᱜ ᱜᱮ ᱟᱞᱮ ᱥᱮᱫ ᱫᱚ ᱨᱩᱱᱦᱤ ᱯᱚᱨᱮ ᱜᱮᱠᱚ ᱜᱤᱲᱤᱭᱟ᱾
ᱟᱞᱮ ᱥᱮᱜ ᱢᱟ ᱚᱱᱟ ᱥᱮᱨᱢᱟ ᱡᱟᱹᱲᱤ ᱵᱟᱝ ᱠᱷᱟᱹᱛᱤᱨ ᱥᱮᱨᱢᱟ ᱡᱟᱹᱲᱤ ᱵᱟᱝ ᱠᱷᱟᱹᱤᱨ ᱮᱠᱷᱚᱱ ᱦᱚᱸ ᱵᱟᱞᱮ ᱜᱤᱰᱤ ᱫᱟᱲᱮ ᱠᱟᱣ ᱫᱟ, ᱚᱱᱟ ᱟᱞᱮ ᱥᱮᱜ ᱢᱟ ᱫᱟᱜ ᱵᱟᱭ ᱫᱟᱜ ᱮᱫᱟᱭ ᱟᱰᱤ ᱫᱤᱱ ᱠᱷᱚᱱᱟᱜ ᱨᱤᱢᱤᱞ ᱜᱮ ᱨᱟᱠᱟᱵ ᱵᱟᱲᱟᱭᱮᱜ-ᱟᱭ ᱠᱤᱱᱛᱩ ᱫᱟᱜ ᱢᱟ ᱵᱟᱝ ᱦᱤᱡᱩᱜ ᱠᱟᱱᱟ᱾ ᱚᱝᱠᱟ ᱠᱟᱛᱮ ᱜᱮ ᱟᱫᱚ ᱵᱟᱝ ᱜᱤᱲᱤ ᱦᱩᱭ ᱠᱟᱱᱟ ᱵᱟᱠᱷᱟᱱ ᱫᱚ ᱟᱞᱮ ᱥᱮᱜ ᱦᱚᱸ ᱚᱱᱟ ᱨᱩᱱᱤ ᱨᱮᱜᱮ ᱠᱚ ᱜᱤᱲᱤ ᱠᱮᱭᱟ, ᱟᱫᱚ ᱫᱟᱜ ᱵᱟᱝ ᱠᱷᱟᱹᱛᱤᱨ ᱛᱮᱜᱮ
ᱟᱯᱮ ᱥᱮᱜ ᱫᱚ ᱛᱟᱞᱦᱮ ᱥᱮᱨᱢᱟ ᱟᱸᱥ ᱪᱟᱥ ᱠᱟᱱᱟ?
ᱵᱟᱨ ᱫᱷᱟᱣᱞᱮ ᱪᱟᱥᱟ ᱟᱞᱮ ᱫᱚ ᱦᱩᱲᱩ, ᱱᱚᱣᱟ ᱫᱷᱚᱨᱚᱱ ᱨᱮ ᱢᱤᱫ ᱫᱷᱟᱣ ᱞᱮ ᱪᱟᱥᱟ ᱟᱨ ᱦᱚᱜᱚᱭ ᱵᱚᱨᱥᱟ ᱨᱮ ᱢᱤᱫ ᱫᱷᱟ᱾ ᱚᱱᱟ ᱵᱚᱨᱥᱟ ᱨᱮᱫᱚ ᱥᱮᱨᱢᱟ ᱡᱟᱹᱲᱤ ᱛᱮᱜᱮ ᱟᱨ ᱡᱟᱦᱟᱸ ᱫᱷᱚᱨᱚᱱ ᱞᱮ ᱪᱟᱥᱟ ᱚᱱᱟ ᱫᱚ ᱥᱮᱞᱳ ᱠᱚ ᱢᱮᱱᱟᱜ-ᱟ ᱢᱤᱱᱤ ᱠᱚ ᱢᱮᱱᱟᱜ-ᱟ ᱚᱱᱟ ᱫᱟᱜ ᱛᱮᱜᱮᱞᱮ ᱪᱟᱥᱟ᱾
ᱚᱸ ᱫᱷᱚᱨᱚᱱ ᱦᱩᱲᱩ ᱠᱚᱫᱚ ᱯᱮ ᱛᱟᱦᱞᱮ ᱯᱮ ᱥᱟᱢᱴᱟᱣ ᱠᱮᱫᱟ?
ᱫᱷᱚᱨᱚᱱ ᱦᱩᱲᱩ ᱠᱚᱫᱚ ᱥᱟᱢᱴᱟᱣ ᱦᱩᱭ ᱠᱟᱱᱟ, ᱵᱟᱫᱟᱢ ᱠᱚ ᱦᱚᱜ-ᱚᱭ ᱠᱷᱚᱥᱞᱟ ᱜᱮ ᱟᱹᱣᱨᱤ ᱥᱟᱢᱴᱟᱣ ᱦᱩᱭᱩᱜ-ᱟ᱾ ᱦᱚᱸᱜ-ᱚᱧ ᱠᱷᱚᱥᱞᱟ ᱠᱚᱭ ᱤᱨ ᱠᱟᱜ-ᱟ ᱟᱨᱤ ᱥᱟᱢᱴᱟᱣ ᱠᱩᱲᱟᱹᱜ-ᱟ ᱮᱠᱷᱚᱱᱚ᱾ ᱚᱱᱟ ᱜᱮᱠᱚ ᱛᱟᱥᱮ ᱵᱟᱲᱟᱭᱮᱜᱼᱟ᱾
ᱚ ᱦᱮᱸ ᱢᱟᱡᱷᱮ ᱢᱚᱫᱫᱮ ᱨᱤᱢᱤᱞ ᱵᱟᱲᱟᱭ ᱜᱮᱛᱚ ᱠᱷᱚᱥᱞᱟᱜ ᱜᱩᱴᱭᱟᱹ ᱦᱚᱸ ᱠᱚᱥᱴᱚ ᱜᱮᱭᱟ ᱚᱝᱠᱟ ᱨᱤᱢᱤᱞ
ᱦᱮᱸ ᱟᱫᱚ ᱚᱱᱟ ᱨᱤᱢᱤᱞ ᱟᱨᱚ ᱦᱩᱭᱩᱜ-ᱟ ᱛᱟᱯᱚᱨ ᱯᱟᱨᱚᱢ ᱤᱫᱤ
ᱦᱩᱸ᱾
ᱚᱱᱟ ᱠᱚ ᱪᱟᱥᱟ ᱛᱟᱦᱞᱮ ᱵᱟᱹᱜᱤ ᱠᱟᱜ-ᱟ ᱵᱤᱱ?
ᱥᱠᱩᱞ ᱞᱮ ᱵᱚᱞᱛᱮ ᱠᱚᱞᱮᱡ ᱨᱮ ᱠᱚᱞᱮᱡ ᱯᱚᱨᱡᱚᱱᱛᱚ ᱪᱟᱞᱟᱣ ᱦᱩᱭ ᱠᱟᱛᱮ ᱚᱸᱰᱮ ᱜᱮ ᱟᱫᱚ ᱵᱚᱱᱫᱚ ᱦᱩᱭ ᱠᱟᱱᱟ ᱢᱮᱱᱫᱚ ᱟᱭᱳᱵᱟᱵᱟ ᱦᱚᱸ ᱫᱚᱢᱮ ᱮᱸ ᱨᱮᱸᱜᱮᱡ ᱟᱭᱳᱵᱟᱵᱟ ᱠᱚᱦᱚᱸᱛᱚ ᱯᱚᱭᱥᱟ ᱮᱢ ᱠᱚ ᱠᱚᱥᱴᱚ ᱪᱮᱛᱟᱱ ᱥᱮᱫ ᱯᱟᱲᱦᱟᱣ ᱠᱚᱛᱛᱮ ᱜᱮᱞᱮ ᱫᱚᱢᱮᱜᱮ ᱴᱟᱠᱟ ᱠᱩᱲᱤ ᱠᱚ ᱞᱟᱜᱟᱜ ᱜᱮᱭᱟ ᱥᱮ᱾ ᱟᱫᱚ ᱚᱱᱟ ᱠᱚ ᱪᱤᱱᱛᱟᱹ ᱵᱷᱟᱵᱽᱱᱟ ᱠᱟᱛᱮᱜ ᱵᱚᱱᱫᱚ ᱦᱟᱛᱟᱲ ᱦᱩᱭ ᱠᱟᱱᱟ᱾
ᱟᱪᱪᱷᱟ ᱟᱵᱚ ᱢᱟ ᱚᱱᱟ ᱜᱮ ᱛᱟᱵᱚᱱ ᱥᱚᱢᱚᱥᱟ ᱟᱵᱚᱣᱟᱜᱼᱫᱚ᱾ ᱯᱨᱚᱵᱞᱮᱢ ᱫᱚ ᱚᱱᱟᱜᱮ ᱵᱮᱥᱤ ᱛᱟᱵᱚᱱ, ᱟᱹᱞᱤᱧ ᱦᱚᱸ ᱚᱱᱠ ᱜᱮ ᱟᱫᱚ ᱟᱭᱩᱼ ᱵᱟᱵᱟ ᱠᱚ ᱚᱲᱟᱜ ᱦᱚᱲᱟᱜ ᱠᱚᱥᱴᱚ ᱠᱚ ᱧᱮᱞ ᱠᱟᱛᱮ ᱜᱮ ᱟᱫᱚ ᱚᱱᱟ ᱫᱚᱞᱤᱧ ᱜᱤᱲᱤ ᱠᱟᱫᱟ᱾ ᱡᱟ ᱦᱩᱭ ᱠᱟᱱᱟ ᱩᱱᱟᱜ ᱫᱷᱟᱹᱨᱤᱡ ᱜᱮ ᱟᱫᱚ ᱟᱭᱳᱵᱟᱵᱟ ᱦᱚᱸ ᱛᱤᱱᱟᱹᱜ ᱟᱫᱚ ᱟᱵᱤᱱ ᱡᱚᱜᱟᱲ ᱟᱵᱤᱱᱟᱠᱚ, ᱠᱟᱹᱢᱤ ᱡᱚᱝ ᱦᱚᱲ ᱟᱠᱟᱨᱮᱠᱚ ᱧᱟᱢᱟ ᱩᱱᱠᱩ ᱦᱚᱸ, ᱠᱟᱹᱢᱤ ᱠᱟᱛᱮᱫ ᱜᱮ ᱟᱫᱚ ᱟᱹᱞᱤᱧ ᱦᱚᱞᱤᱧ ᱵᱟᱹᱜᱤ ᱠᱟᱫᱟ ᱟᱞᱤᱧ ᱦᱚᱸ᱾
ᱛᱟᱦᱚᱞᱮ ᱛᱤᱱᱟᱹᱜ ᱫᱷᱟᱹᱵᱤᱡ ᱵᱮᱱ ᱚᱞᱚᱜ ᱯᱟᱲᱦᱟᱣ ᱠᱟᱱᱟ?
ᱟᱹᱞᱤᱧ ᱵᱮᱥᱤ ᱫᱚ ᱵᱟᱹᱞᱤᱧ ᱯᱟᱲᱦᱟᱣ ᱟᱠᱟᱱ ᱜᱮᱭᱟ ᱚᱱᱟ ᱮᱢᱞᱮᱜᱼᱟ᱾ ᱵᱮᱥᱤᱨᱟᱱ ᱮᱭᱤᱪ ᱮᱥ ᱮᱢ ᱠᱟᱛᱮ ᱜᱮ ᱚᱝ ᱟᱭᱚ ᱠᱚᱞᱮᱡᱽ ᱞᱤᱧ ᱵᱷᱚᱨᱛᱤᱭᱮᱱᱟ ᱟᱻ ᱵᱟᱨᱯᱮ ᱪᱟᱸᱫᱚ ᱠᱟ. ᱞᱟᱥ ᱞᱮᱜᱼᱟᱞᱤᱧ ᱛᱟᱨᱯᱚᱨᱮ ᱟᱫᱚ ᱵᱟᱝᱞᱤᱧ ᱥᱮᱱ ᱞᱮᱱᱟ ᱚᱱᱠᱟ ᱯᱩᱭᱥᱟ ᱠᱚ ᱟᱱᱟᱴ ᱠᱷᱟᱹᱛᱤᱨ ᱜᱮ ᱟᱫᱚ ᱵᱟ. ᱞᱤᱧ ᱥᱮᱱ ᱞᱮᱱᱟ᱾
ᱦᱩᱸ ᱟᱨ ᱟᱵᱚ ᱨᱮᱸᱜᱮᱡ ᱱᱟᱪᱟᱨ ᱦᱚᱲ ᱢᱟ ᱯᱚᱭᱥᱟ ᱴᱟᱠᱟ ᱠᱚᱨᱮᱱᱟᱜ ᱜᱮ ᱟᱱᱟᱴ ᱨᱮᱵᱚᱱ ᱯᱟᱲᱟᱜᱼᱟ ᱟᱨ ᱠᱚᱞᱮᱡᱽ ᱨᱮᱢᱟ ᱫᱚᱢᱮ ᱜᱮ ᱞᱟᱜᱟᱜ ᱜᱮᱭᱟ ᱥᱮᱼᱼ ᱯᱷᱤ ᱠᱚ
ᱦᱩᱸ ᱦᱩᱸ ᱛᱟᱯᱚᱨᱮ ᱩᱱ ᱠᱷᱚᱱᱟᱜ ᱵᱤᱱ ᱥᱮᱱ ᱦᱤᱡᱩᱜᱼᱟ ᱮᱸ ᱨᱟᱪᱟ ᱠᱷᱚᱨᱪᱟ ᱦᱚᱨ ᱠᱷᱚᱨᱪᱟ ᱛᱮ ᱡᱚᱢᱼᱼ
ᱦᱩᱸ ᱟᱨ ᱱᱮᱛᱟᱨ ᱫᱚ ᱟᱨᱦᱚᱸ ᱠᱚ ᱥᱮᱢᱤᱥᱴᱟᱨ ᱟᱠᱟᱫᱟ ᱥᱮ ᱪᱷᱚ ᱢᱟᱥ ᱯᱚᱨ ᱯᱚᱨ ᱮᱰᱢᱤᱥᱮᱱ ᱟᱨ ᱯᱷᱚᱨᱚᱢ ᱯᱷᱤᱞᱟᱯ ᱠᱚᱦᱚᱸ ᱢᱮᱱᱟᱜ ᱜᱮᱭᱟ᱾
ᱟᱫᱚ ᱢᱮᱱᱟᱜ ᱟᱠᱟᱜ ᱜᱮᱭᱟᱢ
ᱦᱩᱸᱦᱩᱸ
ᱚᱱᱠᱟ ᱜᱮ ᱟᱫᱚ ᱚᱲᱟᱜ ᱚᱲᱟᱜ ᱦᱚᱲᱟᱜ ᱚᱵᱚᱥᱛᱟ ᱠᱚ ᱧᱮᱞ ᱠᱟᱛᱮᱜ ᱜᱮ ᱟᱫᱚ ᱱᱤᱡᱟ. ᱦᱚᱸᱼᱼ ᱟᱲᱟᱜ ᱦᱩᱭᱮᱱᱟ
ᱦᱩᱸ ᱟᱭᱳ ᱵᱟᱵᱟ ᱦᱚᱸ ᱛᱤᱱᱟᱹᱜ ᱫᱤᱱ ᱵᱚᱱ ᱠᱷᱚᱭ ᱠᱚᱜ-ᱟ ᱚᱠᱟ ᱠᱷᱚᱱ ᱠᱚ ᱠᱩᱲᱟᱹᱣ ᱢᱮᱭᱟ ᱡᱚᱛᱚ ᱠᱟᱹᱢᱤᱜ-ᱟ ᱥᱮ ᱡᱚᱢ ᱥᱚᱝᱥᱟᱨ ᱪᱟᱞᱟᱜ-ᱟ ᱾
ᱦᱳᱭ ᱾ ᱩᱱᱠᱩ ᱦᱚᱸ ᱟᱫᱚ ᱛᱤᱱᱟᱹᱜ ᱫᱤᱱ ᱵᱚᱱ ᱠᱷᱚᱭ ᱟᱡᱤᱵᱚᱱ ᱛᱤᱱᱟᱹᱜ ᱵᱤᱱ ᱠᱷᱟᱴᱟᱣ
ᱦᱮᱸ ᱾ ᱛᱟᱦᱚᱞᱮ ᱤᱥᱠᱩᱞ ᱠᱚᱞᱮᱡᱽ ᱫᱚ ᱥᱩᱨ ᱜᱮᱭᱟ ᱟᱯᱮ ᱚᱱᱛᱮ ᱠᱷᱚᱱᱟᱜ?
ᱵᱟᱝ ᱥᱩᱨ ᱜᱮᱭᱟ ᱟᱞᱮ ᱫᱚ ᱥᱟᱺᱜᱤᱧ ᱜᱮᱭᱟ ᱚᱱᱠᱟ ᱵᱤᱥ ᱠᱤᱞᱳᱢᱤᱴᱟᱨ ᱜᱟᱱ ᱥᱮᱱ ᱦᱩᱭᱩᱜ-ᱟ, ᱠᱩᱲᱤ ᱠᱤᱞᱳᱢᱤᱴᱟᱨ ᱜᱟᱱ ᱾ ᱟᱹᱞᱤᱧ ᱴᱷᱮᱡ ᱠᱷᱚᱱᱟᱜ ᱫᱚ ᱠᱚᱞᱮᱡᱽ ᱠᱚᱫᱚ ᱾
ᱚᱸ ᱾
ᱟᱹᱞᱤᱧ ᱡᱚᱠᱷᱚᱱ ᱞᱤᱧ ᱚᱞᱚᱜ ᱠᱚᱜ-ᱟ ᱛᱚᱠᱷᱚᱱ ᱫᱚ ᱥᱩᱨ ᱠᱚᱨᱮ ᱫᱚ ᱵᱟᱝ
ᱦᱚᱸ ᱾
ᱡᱚᱜᱟᱡᱳᱜ ᱴᱨᱮᱱ ᱡᱚᱜᱟᱡᱳᱜ ᱛᱟᱦᱮᱸᱠᱟᱱ ᱛᱟᱞᱮᱭᱟ ᱛᱚ ᱾ ᱟᱫᱚ ᱚᱱᱟ ᱠᱷᱟᱹᱛᱤᱨ ᱜᱮ ᱥᱮᱱ ᱦᱩᱭᱠᱚᱜ-ᱟ ᱜᱚᱲᱵᱮᱛᱟ ᱥᱮᱫ ᱜᱮ ᱾
ᱚᱸ ᱟᱨ ᱤᱥᱠᱩᱞ ᱠᱚᱫᱚ ᱥᱩᱨ ᱨᱮ ᱢᱮᱱᱟᱜ-ᱟ ᱥᱮ ᱚᱱᱟ ᱦᱚᱸ ᱥᱟᱺᱜᱤᱧ ᱜᱮᱭᱟ?
ᱤᱥᱠᱩᱞ ᱠᱚᱫᱚ ᱥᱩᱨ ᱨᱮᱜᱮ ᱢᱮᱱᱟᱜᱼᱟ, ᱯᱟᱸᱪ ᱪᱷᱚ ᱠᱤᱞᱳᱢᱤᱴᱟᱨ ᱥᱟᱛ ᱠᱤᱞᱳᱢᱤᱴᱟᱨ ᱾ ᱥᱟᱺᱜᱤᱧ ᱨᱮ ᱢᱮᱱᱟᱜ-ᱟ ᱥᱠᱩᱞ ᱠᱚᱫᱚ, ᱠᱚᱞᱮᱡᱽ ᱠᱚᱜᱮ ᱛᱚᱠᱷᱚᱱ ᱫᱚ ᱵᱟᱝ ᱛᱟᱦᱮᱸ ᱠᱟᱱᱟ ᱾ ᱛᱚ ᱦᱚᱸᱜ-ᱚᱭ ᱱᱮᱛᱟᱨ ᱱᱟᱣᱟ ᱠᱚ ᱛᱮᱭᱟᱨ ᱵᱟᱲᱟ ᱟᱠᱟᱫ ᱛᱮᱠᱚ ᱡᱟᱦᱟᱸᱭ ᱜᱮ ᱥᱩᱨ ᱨᱮᱠᱚ ᱦᱩᱭ ᱟᱠᱟᱱᱟ ᱠᱚᱞᱮᱡᱽ ᱠᱚ ᱾
ᱤᱥᱠᱩᱞ ᱠᱚᱞᱮᱡᱽ ᱥᱟᱺᱜᱤᱧ ᱨᱮ ᱛᱟᱦᱮᱸ ᱞᱮᱱᱠᱷᱟᱱ ᱟᱵᱚ ᱢᱟ ᱵᱟᱵᱚᱱ ᱪᱟᱞᱟᱣ ᱫᱟᱲᱮᱭᱟᱜ-ᱟ, ᱟᱭᱳᱼᱵᱟᱵᱟ ᱫᱤᱱᱟᱹᱢ ᱵᱷᱟᱲᱟ ᱴᱟᱠᱟ ᱵᱟᱠᱚ ᱮᱢ ᱫᱟᱲᱮᱭᱟᱵᱚᱱᱟ ᱾
ᱦᱳᱭ ᱦᱳᱭ ᱾ ᱚᱱᱟ
ᱦᱮᱸ ᱾
ᱛᱟᱯᱚᱨᱮ ᱟᱹᱵᱤᱱ ᱥᱮᱫ ᱪᱮᱫᱠᱟᱭ ᱥᱤᱛᱩᱝ ᱠᱟᱜᱟᱭ ᱛᱮᱦᱮᱧ ᱫᱚ? ᱟᱹᱵᱤᱱ ᱥᱮᱫ ᱮ ᱥᱤᱛᱩᱝ ᱠᱟᱜ-ᱟ ᱥᱮ ᱛᱤᱦᱤᱧ ᱫᱚ?
ᱫᱚᱢᱮ ᱥᱤᱛᱩᱝ ᱠᱟᱜ ᱜᱮᱭᱟᱭ ᱥᱮᱛᱟᱜ ᱪᱷᱚ ᱵᱟᱡᱮ ᱠᱷᱚᱱᱟᱜ ᱫᱚᱢᱮ ᱥᱤᱛᱩᱝ ᱾
ᱟᱹᱞᱤᱧ ᱥᱮᱫ ᱦᱚᱸ
ᱩᱱᱟᱹᱜ ᱥᱤᱛᱩᱝ ᱨᱮ ᱚᱲᱟᱜ ᱨᱮᱱᱟᱜ ᱠᱟᱹᱢᱤ ᱠᱟᱡᱽ ᱠᱚᱦᱚᱸ ᱦᱮᱸ ᱾
ᱥᱤᱛᱩᱝ ᱠᱟᱛᱮᱫ ᱦᱚ ᱪᱤᱠᱟᱹᱭᱟᱵᱤᱱ ᱠᱟᱹᱢᱤ ᱠᱟᱡᱽ ᱫᱚ ᱚᱲᱟᱜ ᱨᱮᱱᱟᱜ ᱫᱚ ᱠᱚᱨᱟᱣ ᱦᱩᱭᱩᱜ ᱜᱮᱭᱟ ᱾ ᱪᱮᱫ ᱵᱤᱱ ᱢᱮᱱᱮᱫᱟ?
ᱟᱯᱮ ᱚᱱᱛᱮ ᱫᱚᱭ ᱥᱤᱛᱩᱝ ᱠᱟᱫᱟ ᱥᱮ ᱵᱟᱝ?
ᱟᱞᱮ ᱱᱚᱱᱛᱮ ᱥᱤᱛᱩᱝ ᱠᱟᱜ ᱜᱮᱭᱟᱭ ᱟᱹᱰᱤ ᱥᱤᱛᱩᱝ ᱠᱟᱜ-ᱟᱭ, ᱥᱤᱛᱩᱝ ᱠᱷᱟ -ᱼᱛᱤᱨ ᱱᱚᱜ-ᱚᱭ ᱫᱟᱨᱮ ᱵᱩᱴᱟᱹ ᱥᱮᱫ ᱨᱮᱜᱮᱞᱮ ᱫᱩᱲᱩᱵ ᱵᱟᱲᱟ ᱟᱠᱟᱱᱟ ᱯᱷᱳᱱ ᱠᱚ ᱧᱮᱞ ᱵᱟᱲᱟ ᱦᱩᱭᱩᱜ ᱠᱟᱱᱟᱱᱟ ᱾ ᱟᱫᱚ ᱠᱚ ᱜᱷᱟᱱᱴᱟ ᱵᱟᱲᱟᱭ ᱦᱩᱭᱩᱜ ᱠᱟᱱᱟ ᱟᱫᱚ ᱡᱟᱦᱟᱸ ᱞᱮᱠᱟ ᱛᱮᱫᱚ ᱴᱟᱭᱤᱢ ᱛᱚ ᱯᱟᱥ ᱦᱩᱭᱩᱜ-ᱟ᱾
ᱦᱩᱸ ᱟᱨ ᱱᱚᱣᱟ ᱥᱤᱛᱩᱝ ᱦᱚᱸ ᱫᱚᱢᱮ ᱥᱮᱛᱟᱜ ᱠᱷᱚᱱᱟᱜ ᱜᱮ ᱥᱤᱛᱩᱝ᱾
ᱦᱩᱸ-ᱦᱩᱸ ᱜᱚᱨᱚᱢ ᱦᱚᱸ ᱟᱹᱰᱤ ᱡᱳᱨ ᱡᱟᱹᱥᱛᱤ ᱜᱮ ᱜᱚᱨᱚᱢ ᱵᱩᱡᱷᱟᱹᱜ ᱠᱟᱱᱟ, ᱟᱞᱮ ᱥᱮᱫ ᱫᱚ ᱢᱮᱱᱠᱷᱟᱱ ᱟᱹᱰᱤ ᱫᱤᱱᱼᱼ ᱚᱱᱟ ᱟᱹᱣᱨᱤ ᱫᱟᱜᱟᱭ ᱥᱮ ᱚᱱᱟ ᱠᱷᱟᱹᱛᱤᱨ ᱢᱮᱱᱟᱜ-ᱟ ᱡᱩᱫᱤᱢ ᱠᱷᱟᱱᱡ ᱫᱟᱜ ᱠᱮᱞᱮᱭᱟᱭ ᱥᱮ ᱠᱟᱴᱤᱡ ᱨᱮᱭᱟᱲ ᱠᱚ ᱵᱩᱡᱷᱟᱹᱣ ᱠᱚᱜ-ᱟ, ᱱᱚᱣᱟ ᱟᱨ ᱛᱚᱞᱟ ᱠᱚᱞᱮ ᱜᱤᱰᱤ ᱵᱟᱲᱟᱼᱼ ᱜᱮᱭᱟ ᱚᱱᱟ ᱠᱷᱟᱹᱛᱤᱨ ᱛᱮ ᱛᱚᱞᱟ ᱠᱚᱦᱚᱸ ᱵᱟᱞ ᱜᱤᱲᱤ ᱵᱟᱲᱟ ᱫᱟᱲᱮᱭᱟᱜ ᱠᱟᱱᱟ᱾
ᱦᱩᱸ
ᱟᱞᱮ ᱥᱮᱫ ᱫᱚ ᱫᱟᱜ ᱵᱚᱞᱛᱮ ᱨᱩᱱᱦᱤ ᱨᱮ ᱫᱟᱜ ᱫᱚᱭ ᱫᱟᱜ ᱞᱮᱫ ᱜᱮᱭᱟ ᱵᱮᱥ ᱵᱷᱟᱹᱜᱤ ᱜᱮ᱾
ᱟᱪᱪᱷᱟ
ᱚᱱᱟ ᱯᱚᱨᱮ ᱫᱚ ᱵᱟᱭ ᱫᱟᱜ ᱠᱟᱫᱟ ᱥᱮᱫᱤᱱ ᱜᱮ ᱫᱚᱢᱮ ᱫᱟᱜ ᱠᱮᱫᱟ᱾
ᱚᱸ ᱦᱳᱭ ᱜᱮ᱾ ᱡᱚᱢ ᱵᱟᱲᱟ ᱠᱟ. ᱢᱤ ᱧᱮᱞ ᱵᱤᱱ ᱦᱮᱸᱥᱮ ᱟᱹᱞᱤᱧ ᱠᱟᱹᱴᱤᱡᱼᱼ ᱚᱸᱰᱮ ᱢᱳᱲᱽ ᱥᱮᱫ ᱠᱟᱹᱴᱤᱡ ᱞᱤᱧ ᱥᱮᱱᱚᱜ-ᱟ ᱚᱱᱠᱟᱟᱜ ᱜᱮ ᱨᱚᱯᱚᱲ ᱦᱩᱭᱩᱜ-ᱟ ᱟᱨᱚ ᱯᱚᱨᱮ ᱛᱮᱞᱤᱧ ᱨᱚᱯᱚᱲᱟ᱾
ᱦᱮᱸ ᱢᱟ ᱴᱷᱤᱠᱼᱼ